ᱡᱟᱞᱟ ᱫᱟᱜ ᱫᱤᱱᱟᱹᱜ ᱡᱚᱨ ᱫᱟᱜ ᱦᱮᱸ ᱤᱧ ᱫᱩᱲᱩᱵ ᱠᱟᱹᱱᱟᱹᱧ, ᱫᱟᱜ ᱛᱤᱱᱟᱹᱜ ᱡᱚᱨᱮ ᱩᱰᱩ ᱦᱩᱰᱩᱨ ᱪᱮᱫᱟᱭ ᱫᱟᱜ ᱠᱮᱫᱮᱫᱟᱭ ᱛᱤᱱᱟᱹᱜ ᱡᱨ ᱟᱯᱮᱥᱮᱫ?
ᱚᱱᱛᱮ
ᱵᱟᱭ ᱫᱟᱜ ᱠᱮᱫᱫᱟ ᱯᱮᱥᱮ ᱟᱞᱮ ᱥᱮᱫ ᱢᱟ ᱫᱚᱢᱮ ᱫᱟᱜ ᱠᱮᱫ ᱦᱩᱰᱩᱨ ᱠᱮᱫ ᱮ ᱵᱚᱛᱚᱨ ᱜᱮ ᱾
ᱛᱟᱦᱮᱞᱮ ᱜᱚᱝᱜᱷᱟ ᱦᱟᱞᱟᱝ ᱵᱚᱱ ᱪᱟᱞᱟᱜᱼᱟ ᱾
ᱪᱚ ᱜᱚᱝᱜᱷᱟ ᱠᱚ ᱛᱩᱜ ᱟᱠᱟᱱᱟ ᱱᱮᱛᱟᱨ ᱜᱮ ᱫᱟᱜ ᱟᱥᱟᱲ ᱵᱚᱸᱜᱟ ᱵᱩᱡᱷᱟᱹᱣ ᱫᱟᱲᱮᱭᱟᱜ ᱠᱟᱱ ᱜᱮᱭᱟᱢ ᱛᱚ ᱾
ᱚᱱᱟ ᱜᱮᱛᱩᱧ ᱞᱟᱹᱭ ᱫᱟ ᱪᱚ ᱥᱮᱛᱟᱜ ᱨᱮ ᱜᱚᱝᱜᱷᱟ ᱦᱟᱞᱟᱜ ᱵᱚᱱ ᱪᱟᱞᱟᱜᱼᱟ ᱾
ᱦᱮᱸ ᱛᱚ ᱜᱚᱝᱜᱷᱟ ᱟᱨ ᱠᱟᱴᱠᱚᱢ ᱫᱟᱥ ᱥᱮ ᱵᱷᱟᱫᱚᱨ ᱵᱚᱸᱜᱟ ᱟᱥᱟᱲ ᱥᱟᱱ ᱵᱚᱸᱜᱟ ᱵᱩᱡᱫᱟᱢ ᱦᱮᱸ ᱪᱟᱥᱮ ᱜᱚᱝᱜᱟ ᱦᱟᱞᱟᱝ ᱵᱚᱱ ᱪᱟᱜᱼᱟ ᱴᱷᱤᱠ ᱠᱟᱛᱷᱟ ᱜᱮᱢ ᱢᱮᱱ ᱠᱟᱫᱟ ᱛᱚ ᱾ ᱧᱟᱢ ᱫᱚᱠᱚ ᱧᱟᱢᱚᱜᱼᱟ ᱱᱮᱛᱟᱨ ᱫᱚᱠᱚ ᱵᱩᱥᱟᱹᱜ ᱜᱮᱭᱟ, ᱦᱟᱱᱮ ᱵᱟᱹᱫ ᱠᱟᱴ ᱠᱚᱢ ᱟᱨ ᱫᱷᱤᱨᱤ ᱠᱟᱴᱠᱚᱢ ᱫᱚ ᱵᱷᱟᱫᱚᱨ ᱵᱚᱸᱜᱟ, ᱥᱮ ᱥᱟᱱ ᱵᱚᱸᱜᱟ ᱢᱩᱪᱟᱹᱫ ᱥᱮᱫ, ᱵᱩᱡᱷᱟᱹᱣ
ᱵᱟᱹᱫᱽ ᱠᱟᱴᱠᱚᱢ ᱩᱱᱠᱩ ᱦᱮᱸ ᱱᱮᱛᱟᱨ ᱦᱚᱭ ᱵᱮᱥᱤ ᱠᱚ ᱵᱩᱥᱟᱹᱜᱚᱜᱼᱟ ᱾ ᱵᱩᱥᱟᱹᱜ ᱠᱚ ᱛᱟᱦᱮᱱ ᱛᱟᱠᱚᱣᱟ ᱫᱚᱢᱮ ᱟᱨ ᱵᱩᱥᱟᱹᱜ ᱠᱚ ᱛᱟᱦᱮᱱ ᱛᱟᱠᱚᱣᱟ ᱾
ᱦᱮᱸ ᱵᱩᱥᱟᱹᱜ ᱠᱚ ᱛᱟᱦᱮᱱᱟ, ᱛᱚ ᱟᱹᱰᱤ ᱢᱚᱸᱡᱽ ᱠᱚ ᱵᱩᱡᱷᱟᱹᱜᱼᱟ ᱟᱹᱰᱤ ᱪᱮᱨᱦᱨᱟ ᱥᱤᱵᱤᱞ,
ᱦᱮᱸ ᱨᱚᱦᱚᱭ ᱛᱮᱜᱮ, ᱠᱤᱪᱷᱩ ᱵᱩᱥᱟᱹᱜ ᱠᱷᱚᱡ ᱠᱚ ᱢᱟᱨᱟᱝ-ᱟ ᱾ ᱮᱠᱷᱚᱱ ᱫᱚ ᱛᱚᱵᱮ ᱠᱚ ᱵᱮᱞᱮᱧ ᱵᱮᱞᱮᱧ ᱜᱮᱭᱟ, ᱮᱠᱷᱚᱱ ᱫᱚ ᱛᱚᱵᱮ ᱠᱚ ᱵᱮᱞᱮᱧ ᱵᱮᱞᱮᱧ ᱜᱮᱭᱟ ᱾
ᱦᱩᱸ ᱫᱚᱢᱮ ᱦᱮᱸ
ᱱᱮ ᱜᱮ ᱛᱚ ᱠᱚ ᱩᱰᱩᱜ
ᱠᱤᱱᱛᱩ ᱜᱚᱝᱜᱷᱟ ᱩᱞ ᱥᱟᱶᱛᱮ ᱟᱹᱰᱤ ᱢᱚᱸᱡᱽ ᱵᱩᱡᱷᱟᱹᱜ-ᱟ ᱦᱮᱸᱥᱮ ᱡᱚᱢ ᱥᱟᱱᱟ ᱠᱮᱫ ᱢᱮᱭᱟ ᱾ ᱩᱞ ᱥᱟᱶᱛᱮ, ᱱᱚᱛᱮ ᱜᱚᱸᱜᱷᱟ ᱩᱛᱩ ᱡᱚᱢ ᱥᱟᱱᱟ ᱠᱮᱫ ᱢᱮᱭᱟ, ᱟᱹᱰᱤ ᱢᱚᱡᱽ ᱤᱧ ᱩᱭᱦᱟᱹᱨ ᱜᱚᱫ ᱠᱤᱫᱟᱹᱧ ᱾ ᱡᱚᱢ ᱜᱮ ᱥᱟᱱᱟ ᱠᱤᱫᱤᱧᱟ., ᱩᱦ ᱡᱚᱢ ᱜᱮ ᱥᱟᱱᱟ ᱠᱤᱫᱤᱧᱟ ᱡᱚᱢ ᱜᱮ ᱥᱟᱱᱟ ᱪᱚ ᱪᱚ ᱜᱟᱯᱟᱪᱟᱜ-ᱟ ᱛᱟᱦᱚᱞᱮ ᱥᱮᱛᱟᱜ ᱥᱮᱛᱟᱜ,
ᱜᱟᱯᱟ ᱥᱮᱛᱟᱜ ᱥᱮᱛᱟᱜ ᱛᱟᱦᱞᱮ ᱵᱚᱱ ᱪᱟᱞᱟᱜ-ᱟ ᱾ ᱪᱟᱛᱚᱢ ᱟᱲᱟᱜ ᱫᱚ, ᱱᱚᱜ ᱚᱭ ᱛᱚ ᱫᱟᱜ ᱟᱠᱟᱫᱟᱭ ᱟᱨ ᱚᱱᱟ ᱤᱭᱟᱹ ᱠᱚᱨᱮ ᱵᱷᱟᱜᱤ ᱟᱲᱟᱜᱚᱜ-ᱟ ᱜᱟᱹᱰᱭᱟ ᱫᱷᱟᱨᱮ ᱠᱚᱨᱮ ᱛᱚᱵᱮ,
ᱱᱤᱛᱚᱜ ᱜᱟᱹᱰᱭᱟᱹ ᱫᱚ ᱚᱠᱟᱴᱷᱮᱱ ᱢᱮᱱᱟᱜ-ᱟ, ᱤᱧ ᱢᱟ ᱵᱟᱹᱧ ᱧᱮᱞ ᱟᱠᱟᱜ,
ᱦᱟᱱᱛᱮ ᱟᱯᱮ ᱯᱟᱥᱴᱟ ᱨᱮᱦᱚ ᱚᱱᱮ ᱢᱤᱫᱴᱟᱝ ᱜᱮ ᱜᱟᱹᱰᱤ ᱧᱮᱞ ᱦᱩᱭ ᱞᱮᱱᱟ ᱟᱫᱚ ᱚᱱᱠᱟ ᱫᱚ ᱵᱟᱝ ᱧᱮᱞ ᱦᱚᱭ᱾
ᱛᱟᱦᱚᱞᱮ ᱛᱚ ᱵᱟᱵᱚᱱ ᱧᱟᱢᱟ ᱡᱟᱹᱱᱤᱡ ᱠᱷᱟᱱ ᱟᱲᱟᱜ ᱡᱚᱢ ᱥᱟᱱᱟ ᱠᱟᱱᱟ ᱡᱟᱛᱚᱢ ᱟᱲᱟᱜ ᱛᱤᱱᱟᱹᱜ ᱢᱚᱸᱡᱽ ᱥᱤᱵᱤᱞᱟ ᱥᱮᱭ ᱥᱤᱵᱤᱞᱟ ᱥᱮ ᱵᱟᱝ?
ᱟᱫᱚ ᱠᱤ ᱠᱤᱨᱤᱧ ᱟᱹᱜᱩ ᱦᱩᱭᱩᱜ
ᱟᱨ ᱠᱤᱨᱤᱧ ᱦᱮᱸ ᱠᱤᱨᱤᱧ ᱛᱮᱦᱚ ᱧᱟᱢᱚᱜ-ᱟ ᱛᱟᱦᱚᱞᱮ ᱦᱟᱱᱟ ᱢᱟᱨᱟᱝ ᱵᱟᱡᱟᱨ ᱥᱮᱫ ᱪᱟᱞᱟᱜ ᱦᱩᱭᱩᱜ ᱛᱟᱢᱟ ᱚᱸᱰᱮᱱᱟᱜ ᱵᱟᱠᱷᱟᱱ ᱱᱚᱣᱟ ᱥᱩᱨ ᱠᱚᱨᱮ ᱫᱚ ᱵᱟᱢ ᱧᱟᱢᱟ ᱚᱱᱟ ᱫᱚ᱾
ᱡᱟᱦᱟᱸ ᱴᱷᱮᱡ ᱫᱚᱢᱮ ᱠᱚ ᱫᱩᱲᱩᱵᱼᱟ ᱵᱟᱝ ᱥᱮᱛᱟᱜ ᱨᱮ᱾ ᱚᱸᱰᱮ ᱫᱚ ᱟᱱᱟᱡᱽ ᱨᱮᱱᱟᱜ ᱫᱟᱢ ᱦᱚᱸ ᱠᱚᱢ ᱜᱮᱭᱟ᱾ ᱢᱮᱱ ᱫᱤᱧ ᱟᱱᱟᱡ ᱨᱮᱱᱟᱜ ᱫᱟᱢ ᱠᱚ ᱠᱚᱢ ᱜᱮᱭᱟ᱾ ᱥᱮᱛᱟᱜ
ᱠᱤᱨᱤᱧ ᱠᱚᱫᱚ᱾ ᱦᱮᱸ ᱥᱮ?
ᱟᱞᱮ ᱫᱚ ᱥᱟᱭᱠᱮᱞ ᱢᱮᱱᱟᱼᱟ ᱚᱸᱰᱮ ᱜᱮ ᱪᱟᱞᱟᱜ ᱟᱞᱮ᱾
ᱥᱟᱭᱠᱮᱞ ᱛᱮ ᱪᱟᱞᱟ ᱦᱩᱭᱩᱜᱼᱟ ᱴᱷᱤᱠ ᱜᱮᱭᱟ᱾ ᱢᱮᱱᱠᱷᱟᱱ ᱦᱩᱸ
ᱟᱫᱚ ᱚᱱᱟ ᱨᱮᱹᱞ ᱜᱮᱴ ᱚᱱᱟ ᱫᱷᱟᱨᱮᱛᱮ ᱪᱟᱞᱟᱜ ᱵᱮᱱ ᱥᱮ ᱚᱸᱰᱮ ᱨᱮᱹᱞ ᱚᱱᱟ
ᱦᱩᱸᱢ ᱚᱱᱠᱟ ᱛᱮᱜᱮ ᱛᱚ ᱚᱱᱠᱟ ᱛᱮᱜᱮᱛᱚ ᱪᱟᱞᱟᱣ ᱫᱚ ᱨᱟᱥᱛᱟ ᱢᱮᱱᱟᱜᱼᱟ ᱚᱱᱠᱟᱛᱮ ᱦᱩᱸᱢ ᱪᱟᱞᱟᱣ ᱠᱟᱱᱟ᱾ ᱚᱱᱟ ᱫᱚ ᱵᱟᱝ ᱪᱤᱠᱟᱹᱜᱼᱟ ᱪᱟᱞᱟᱣ ᱫᱚ ᱜᱟᱱᱚᱜᱼᱟ ᱟᱫᱚ ᱛᱚᱠᱷᱚᱱ ᱪᱟᱞᱟᱣ ᱦᱩᱭᱩᱜ ᱛᱟᱢᱟ ᱥᱮᱭ ᱦᱟᱱᱮ ᱛᱤᱠᱤᱱ ᱛᱤᱠᱤᱱ᱾
ᱛᱤᱠᱤᱱ ᱛᱤᱠᱤᱱ ᱵᱚᱞᱛᱮ?
ᱛᱤᱠᱤᱱ ᱛᱤᱠᱤᱱ ᱦᱮᱸ ᱛᱤᱠᱤᱱ ᱛᱤᱠᱤᱱ ᱵᱚᱞᱛᱮ ᱵᱟᱨᱚᱴᱟ ᱯᱚᱨ᱾ ᱛᱚᱠᱷᱚᱱ ᱫᱚ ᱤᱭᱟᱹ ᱢᱟᱱᱮ ᱚᱱᱟ ᱟᱱᱟᱡ ᱠᱚ ᱦᱮᱸ ᱥᱮ ᱦᱮᱸ ᱡᱟᱦᱱᱟᱜ ᱜᱮᱢ ᱦᱟᱛᱟᱣᱟ ᱛᱚᱠᱷᱚᱱ ᱠᱚᱢ ᱛᱮᱢ ᱧᱟᱢᱼᱟ ᱟᱨᱠᱤ᱾
ᱵᱟᱝ ᱤᱭᱟᱹ ᱥᱮᱛᱟᱜ ᱨᱮᱦᱚᱸ ᱥᱮᱛᱟᱜ ᱨᱮᱦᱚᱸ ᱚᱱᱟ ᱮᱭᱟᱭ ᱴᱟᱲᱟᱝ ᱠᱚᱨᱮ ᱩᱱ ᱥᱚᱢᱚᱭ ᱦᱚᱸ ᱮᱭᱟᱭ ᱴᱟᱲᱟᱝ ᱤᱨᱟᱹᱞ ᱴᱟᱲᱟᱝ᱾ ᱩᱱ ᱥᱚᱢᱚᱭ ᱦᱚᱸ ᱢᱟᱱᱮ ᱞᱚᱜᱚᱱ ᱞᱚᱜᱚᱱ ᱯᱟᱹᱭᱠᱟᱨᱤ ᱛᱮᱠᱚ ᱮᱢᱚᱜᱼᱟ᱾
ᱟᱫᱚ ᱛᱚᱠᱷᱚᱱ ᱫᱚ ᱡᱟᱹᱥᱛᱤ ᱧᱚᱜ ᱮᱢ ᱦᱟᱛᱟᱣ ᱞᱮᱠᱷᱟᱱ ᱛᱚᱠᱷᱚᱱ ᱟᱨ ᱛᱷᱚᱲᱟ ᱛᱷᱚᱲᱟᱢ ᱦᱟᱛᱟᱣ ᱢᱟ ᱮᱠᱞᱟ ᱡᱚᱢ ᱞᱮᱠᱟ ᱛᱚᱠᱷᱚᱱ ᱫᱚ ᱵᱟᱝᱠᱚ ᱟᱲᱟᱜ ᱞᱟᱜᱤᱫ ᱞᱟᱹᱜᱤᱫ ᱫᱚᱜᱼᱟ ᱟᱨ ᱡᱚᱠᱷᱚᱱ ᱡᱟᱹᱥᱛᱤ ᱧᱚᱜ ᱥᱟᱸᱜᱮ ᱧᱚᱜ ᱮᱢ ᱦᱟᱛᱟᱣᱼᱟ ᱥᱮ ᱛᱚᱠᱷᱚᱱ ᱫᱚᱠᱚ ᱟᱲᱟᱜ ᱟᱱᱤᱡᱼᱟ᱾
ᱟᱱᱟᱡ ᱠᱚᱫᱚ ᱫᱟᱢ ᱫᱚ ᱠᱟᱱ ᱜᱮᱭᱟ ᱮᱠᱷᱚᱱ ᱫᱚ ᱠᱟᱨᱚᱱ ᱪᱟᱵᱟᱜ ᱠᱟᱱᱟ ᱥᱮ ᱟᱱᱟᱡ ᱠᱚ ᱱᱚᱜᱼᱚᱭ ᱫᱟᱜ ᱟᱬᱜᱚᱭ ᱫᱟᱭ᱾
ᱦᱩᱸ ᱦᱩᱸ
ᱚᱱᱟ ᱦᱚᱛᱮᱫ ᱛᱮ ᱟᱱᱟᱡ ᱠᱚᱦᱚᱸ ᱫᱟᱢ ᱧᱚᱜ ᱠᱟᱱ ᱜᱮᱭᱟ᱾
ᱟᱲᱟᱜ ᱡᱚᱢ ᱥᱟᱱᱟ ᱠᱟᱱᱟ ᱚᱱᱟ ᱪᱟᱛᱚᱢ ᱟᱲᱟᱜ ᱠᱩᱞᱢᱤ ᱟᱲᱟᱜ ᱚᱱᱟ ᱟᱲᱟᱜ᱾
ᱠᱩᱞᱢᱤ ᱚᱲᱟᱜ ᱫᱚ ᱱᱮᱛᱟᱨ ᱦᱚᱸ ᱦᱟᱱᱮ ᱥᱟᱨ ᱛᱮᱠᱩ ᱢᱟᱨᱟᱝ ᱮᱫᱟ ᱥᱮ ᱚᱠᱟᱞᱮᱠᱟ ᱥᱟᱨ ᱥᱟᱨ ᱞᱮᱸᱡᱮᱨ ᱜᱮ ᱵᱩᱡᱷᱟᱹᱜᱼᱟ ᱟᱨ ᱪᱮᱫ ᱞᱮᱠᱟᱧ ᱞᱟᱹᱭᱟᱢᱟ ᱠᱟᱹᱴᱤᱡ ᱪᱤᱲᱤᱡ ᱥᱤᱲᱤᱡ ᱧᱚᱜ ᱵᱩᱡᱷᱟᱹᱜᱼᱟ᱾
ᱦᱩᱸ
ᱤᱧ ᱫᱚ ᱚᱱᱠᱟᱧ ᱵᱩᱡᱷᱟᱹᱣᱼᱟ ᱥᱤᱬᱤᱡ ᱥᱤᱬᱤᱡ ᱧᱚᱜ᱾ ᱠᱩᱥᱤᱭᱟᱜ ᱜᱮᱭᱟ ᱟᱲᱟᱜ ᱥᱟᱠᱟᱢ ᱡᱚᱢ ᱟᱲᱟᱜ ᱥᱟᱠᱟᱢ ᱡᱚᱢ ᱫᱚ ᱵᱷᱟᱜᱤ ᱜᱮᱭᱟ᱾
ᱦᱩᱸ ᱵᱷᱟᱹᱜᱤ ᱜᱮᱭᱟ᱾ ᱟᱨ ᱡᱚᱢᱽᱦᱚ ᱫᱚᱨᱠᱟᱨᱟ ᱦᱳᱭ ᱥᱮ ᱡᱟᱦᱟᱸ ᱛᱤᱥ ᱠᱚᱨᱮ᱾
ᱦᱳᱭ ᱦᱳᱭ
ᱦᱚᱸᱜᱼᱚᱭ ᱤᱭᱟᱹ ᱚᱱᱟ ᱥᱤᱸᱜᱤ ᱢᱟᱦᱟ ᱠᱚᱛᱮ ᱵᱮᱱ ᱪᱟᱞᱟᱣ ᱞᱮᱱᱠᱷᱟᱡ ᱜᱮᱛᱚ ᱡᱟᱦᱟᱱᱟᱜ ᱤᱭᱟᱹ ᱨᱤᱜ ᱦᱩᱭᱩᱜ ᱛᱟᱵᱮᱱᱟ ᱠᱟᱹᱴᱤᱡ ᱚᱱᱟ ᱯᱚᱴᱚᱞ ᱠᱚ᱾
ᱦᱩᱸ ᱯᱳᱱ ᱢᱚᱬᱮ ᱢᱟᱦᱟ ᱫᱚ ᱪᱟᱞᱟᱜᱼᱟ᱾
ᱦᱩᱸ ᱦᱩᱸ ᱥᱤᱸᱜᱤᱢᱟᱦᱟ ᱟᱨ ᱡᱟ ᱧᱩᱦᱩᱢ ᱢᱟᱦᱟ ᱚᱱᱟ ᱠᱚᱨᱮᱜ ᱪᱟᱞᱟᱣ ᱞᱮᱱᱠᱟᱡ ᱫᱚ ᱦᱩᱭᱩᱜ ᱜᱮᱭᱟ᱾ ᱟᱨ ᱛᱮᱦᱤᱧ ᱜᱟᱯᱟ ᱫᱚ ᱟᱵᱚᱣᱟᱜ ᱟᱵᱚᱣᱟᱜ ᱛᱚ ᱛᱤᱦᱤᱧ ᱜᱟᱯᱟ ᱫᱚ ᱠᱮᱞᱟᱥ ᱠᱚᱫᱚ ᱵᱟᱝ ᱦᱩᱭᱩᱜ ᱠᱟᱱᱟ᱾
ᱦᱩᱸ ᱵᱟᱝ ᱦᱩᱭᱩᱜ ᱠᱟᱱᱟ ᱪᱟᱞᱟᱣ ᱫᱚ ᱜᱟᱱᱚᱜ ᱦᱚᱸ ᱟᱫᱚ ᱥᱟᱺᱜᱤᱧᱚᱜ ᱠᱟᱱᱟ ᱠᱟᱹᱴᱤᱡ ᱚᱱᱟᱜᱮ ᱡᱟ᱾
ᱦᱳᱭ ᱟᱨ ᱛᱟᱦᱚᱞᱮ ᱪᱟᱞᱟᱣ ᱞᱮᱱᱠᱷᱟᱡ ᱵᱷᱟᱜᱤᱜᱼᱟ ᱠᱟᱨᱚᱱ ᱠᱚᱢ ᱛᱮᱵᱮᱱ ᱟᱹᱜᱩᱭᱟᱹ ᱾ ᱩᱱᱟᱹᱜ ᱯᱚᱭᱥᱟ ᱵᱟᱝ ᱠᱷᱚᱨᱪᱟᱜᱼᱟ᱾ ᱱᱚᱭᱟ ᱠᱚᱨᱮ ᱫᱚ ᱡᱟᱹᱥᱛᱤ ᱯᱚᱭᱥᱟ ᱵᱮᱸᱜᱮᱫᱟᱜ ᱦᱩᱭᱩᱜᱼᱟ ᱟᱵᱚ ᱫᱚ ᱚᱵᱟ ᱨᱮᱵᱚᱱ ᱧᱟᱢᱟ
ᱚᱱᱟ ᱜᱮᱛᱚ ᱧᱮᱞ ᱡᱚᱝ ᱠᱟᱛᱮᱜ ᱢᱟᱱᱮ ᱧᱮᱞ ᱠᱟᱛᱮᱜ ᱵᱟᱡᱟᱨ ᱦᱩᱭᱩᱜᱼᱟ ᱦᱮᱸᱥᱮ᱾ ᱦᱟᱱᱟ ᱱᱤᱭᱟᱹ ᱠᱤᱨᱤᱧ ᱞᱮᱠᱷᱟᱱ ᱫᱚ ᱵᱟᱝ ᱜᱟᱱᱚᱜᱼᱟ ᱛᱚ᱾
ᱟᱨ ᱱᱟᱦᱟᱜ ᱡᱩᱜᱽ ᱨᱮ ᱠᱟᱹᱢᱤ ᱦᱚᱸ ᱪᱟᱵᱟᱜ ᱠᱟᱱᱟ ᱡᱮᱢᱚᱱ ᱦᱩᱲᱩ ᱨᱚᱦᱚᱭ ᱦᱩᱲᱩ ᱤᱨ ᱟᱭᱢᱟ ᱡᱚᱛᱚ ᱜᱟᱹᱲᱤ ᱠᱚᱛᱮᱜᱮ ᱠᱚ
ᱤᱨ ᱫᱟ ᱱᱮᱛᱟᱨ ᱫᱚ ᱦᱮᱸᱥᱮ ᱡᱷᱚᱛᱚ ᱴᱷᱤᱠ ᱜᱮᱢ ᱢᱮᱱ ᱠᱟᱫᱟ ᱟᱨ ᱨᱚᱦᱚᱭ ᱦᱚᱸ ᱦᱮᱲᱦᱮᱫ ᱦᱚᱸ ᱡᱷᱚᱛᱚ ᱜᱮ ᱦᱮᱸᱥᱮ
ᱚᱱᱟ ᱜᱮᱛᱚᱧ ᱞᱟᱹᱭᱮᱫᱟ ᱜᱟᱹᱰᱤ ᱡᱩᱜ ᱦᱩᱭ ᱠᱟᱱᱟ ᱛᱟᱞᱦᱮ ᱟᱢ ᱛᱤᱱᱟᱹᱜ ᱮᱢ ᱠᱩᱥᱤᱭᱟᱜᱼᱟ ᱚᱱᱟ ᱜᱟᱹᱰᱤ? ᱜᱟᱹᱰᱤ ᱡᱩᱜᱽ ᱵᱷᱟᱹᱜᱤ ᱜᱮᱭᱟ᱾
ᱦᱩᱸ ᱜᱟᱹᱰᱤ ᱫᱚ ᱟᱫᱚ ᱪᱮᱜ ᱤᱧ ᱞᱟᱹᱭᱟ ᱢᱤᱫ ᱥᱮᱫ ᱛᱮᱫᱚ ᱵᱷᱟᱜᱮᱭᱟ ᱢᱤᱫ ᱥᱮᱫ ᱫᱚ ᱵᱟᱝ ᱾ ᱟᱫᱚ ᱠᱟᱛᱷᱟ ᱫᱚ ᱦᱳᱭᱳᱜ ᱠᱟᱱᱟ ᱢᱤᱫ ᱥᱮᱫ ᱵᱷᱟᱜᱮ ᱵᱚᱞᱛᱮ ᱜᱟᱹᱰᱤ ᱛᱮᱠᱷᱟᱱ ᱫᱚ ᱦᱟᱱᱮ ᱡᱩᱫᱤ ᱚᱲᱟᱜ ᱨᱮ ᱰᱟᱹᱝᱨᱤ ᱜᱟᱹᱭ ᱠᱚᱠᱚ ᱛᱟᱦᱮᱱᱟ ᱦᱮᱸ ᱥᱮ ᱦᱮᱸ ᱾ ᱛᱚᱠᱷᱚᱱ ᱟᱫᱚ ᱜᱟᱹᱰᱤ ᱛᱮ ᱡᱩᱫᱤᱢ ᱤᱨ ᱪᱚ ᱠᱮᱜ ᱜᱮ ᱩᱱᱠᱩ ᱟᱫᱚ ᱦᱚᱲ ᱫᱚ ᱦᱮᱸᱥᱮ ᱟᱠᱟᱨᱮᱢ ᱧᱟᱢᱟ ᱠᱚᱣᱟ ᱦᱮᱸᱥᱮ ᱦᱮᱸ ᱩᱝᱠᱚ ᱫᱚ ᱟᱨ ᱢᱤᱫ ᱥᱮᱫ ᱛᱮᱠᱷᱟᱱ ᱤᱨ ᱤᱭᱟᱹ ᱠᱷᱟᱱ ᱞᱚᱥ ᱞᱚᱥᱚᱜ ᱨᱮᱢ ᱞᱚᱥᱚᱜ ᱨᱮ ᱟᱨᱦᱚᱸ ᱢᱟᱱᱮ ᱢᱤᱜ ᱤᱭᱟᱹ ᱢᱤᱥᱤᱱ ᱛᱮᱠᱷᱟᱱ ᱟᱨᱦᱚᱸ ᱵᱷᱟᱜᱮᱜᱼᱟ ᱡᱮ ᱤᱭᱟᱹ ᱢᱟᱱᱮ ᱞᱚᱥᱚᱜ ᱨᱮ ᱩᱱᱟᱹᱜ ᱠᱷᱟᱹᱴᱟᱹᱞᱤ ᱵᱟᱝ ᱦᱩᱭᱩᱜᱼᱟ ᱦᱮᱸᱥᱮ ᱵᱟᱠᱷᱟᱱ ᱦᱟᱱᱮ ᱞᱚᱥᱚᱜ ᱨᱮ ᱞᱚᱥᱚᱜ ᱨᱮᱜᱮᱢ ᱤᱭᱟᱹ ᱠᱚᱜᱼᱟ ᱵᱚᱞᱚ ᱠᱚᱜᱼᱟᱢ ᱟᱨ ᱤᱨ ᱫᱚ ᱛᱚᱠᱷᱚᱱ ᱵᱟᱢ ᱤᱨ ᱧᱚᱜ ᱫᱟᱲᱮᱭᱟᱜᱼᱟ ᱦᱮᱸᱥᱮ᱾ ᱢᱟᱱᱮ ᱵᱟᱨ ᱤᱧᱫᱩᱧ ᱞᱟᱹᱭᱟ ᱵᱟᱨᱭᱟ ᱜᱮ ᱵᱷᱟᱜᱮᱭᱟ ᱟᱨᱠᱤ ᱥᱮ ᱟᱢ ᱪᱮᱜ ᱮᱢ ᱞᱟᱹᱭᱟ᱾
ᱦᱮ ᱵᱷᱟᱹᱜᱤ ᱫᱚ ᱵᱷᱟᱹᱜᱤ ᱜᱮᱭᱟ ᱮᱱᱛᱮ ᱨᱮᱦᱚᱧ ᱞᱟᱹᱭᱟ ᱡᱮ ᱠᱟᱹᱢᱤ ᱠᱚ ᱪᱟᱵᱟᱜ ᱠᱟᱱᱟ ᱠᱟᱹᱢᱤ ᱠᱚᱫᱚ ᱪᱟᱵᱟᱜ ᱠᱟᱱᱟ ᱥᱮ ᱟᱫᱚ ᱵᱟᱝ ᱜᱟᱹᱰᱤ ᱠᱷᱚᱡ ᱫᱚ ᱦᱚᱭᱛᱚ ᱦᱚᱲ ᱜᱮ ᱵᱷᱟᱹᱜᱮᱭᱟ ᱪᱮᱫᱟᱜ ᱥᱮ ᱦᱚᱲ ᱠᱚ ᱵᱟᱝ ᱤᱭᱟᱹ ᱵᱟᱧᱪᱟᱜᱼᱟ ᱟᱨ ᱟᱹᱰᱤ ᱠᱤᱪᱷᱩ ᱵᱟᱹᱲᱤᱡ ᱭᱟᱥᱮ᱾ ᱟᱫᱚ ᱦᱚᱲᱛᱮ ᱠᱟᱹᱢᱤ ᱞᱮᱠᱷᱟᱡ ᱫᱚ ᱪᱮᱞᱮ ᱥᱤ ᱜᱮ ᱵᱷᱟᱜᱮ ᱠᱚᱜᱼᱟ ᱾
ᱵᱟ ᱤᱧ ᱫᱩᱧ ᱞᱟᱹᱭᱟ ᱞᱚᱥᱚᱫ ᱠᱚᱨᱮ ᱫᱚ
ᱜᱟᱹᱰᱤ ᱛᱮ ᱦᱳᱭ ᱟᱠᱟᱱ ᱛᱮ ᱠᱟᱹᱴᱤᱡ ᱠᱟᱹᱴᱤᱡ ᱫᱚᱨᱫᱟᱢ ᱦᱚᱸ ᱵᱮᱥᱤᱭᱟ ᱠᱟᱱᱟ᱾ ᱟᱨ ᱟᱨ ᱦᱚᱜᱼᱚᱭ ᱠᱟᱹᱢᱤ ᱟᱫᱚ
ᱦᱩᱸ ᱤᱧ ᱫᱚ ᱠᱤᱱᱛᱩᱧ ᱞᱟᱹᱭᱟ ᱞᱚᱥᱚᱫ ᱨᱮᱫᱚ ᱢᱤᱥᱤᱱ ᱛᱮᱜᱮ ᱤᱨᱪᱚᱭ ᱢᱮ ᱟᱨ ᱡᱟᱦᱟᱸ ᱜᱷᱩᱛᱩ ᱠᱚᱨᱮ ᱛᱟᱦᱮᱱᱟ ᱡᱟᱦᱟᱸ ᱞᱚᱥᱚᱜ ᱵᱟᱹᱱᱩᱜᱼᱟ ᱦᱮᱸᱥᱮ ᱡᱟᱦᱟᱸ ᱵᱟᱲᱜᱮ ᱠᱚ ᱠᱤᱝᱵᱟ ᱵᱟᱹᱭᱦᱟᱹᱲ ᱨᱮᱦᱚᱸ ᱡᱟᱦᱟᱸᱲᱮ ᱞᱚᱥᱚᱜ ᱵᱟᱹᱱᱩᱜᱼᱟ ᱞᱚᱥ ᱦᱮᱸᱥᱮ ᱚᱱᱟ ᱫᱚ ᱮᱢᱱᱤ ᱠᱟᱹᱢᱤᱱ ᱢᱩᱱᱤᱥᱟᱛᱮᱜ ᱜᱮ ᱤᱨ ᱢᱮ ᱚᱱᱟᱜᱮ ᱵᱷᱟᱜᱮᱭᱟ ᱦᱮᱸ ᱥᱮ ᱦᱩᱸ ᱜᱷᱩᱴᱩ ᱠᱚᱨᱮ ᱫᱚ ᱚᱱᱛᱚᱛᱚ ᱾
ᱦᱮ ᱩᱱᱫᱤᱱ ᱚᱱᱠᱟ ᱜᱮᱵᱚᱱ ᱤᱨ ᱮᱫ
ᱦᱮᱸ
ᱛᱚ ᱚᱱᱠᱟ ᱜᱮᱮ ᱛᱟᱦᱮᱸ ᱠᱟᱱᱟ ᱛ ᱟᱫᱚ ᱚᱱᱟ ᱫᱚ ᱴᱷᱤᱠ ᱫᱚ ᱴᱷᱤᱠ ᱜᱮᱭᱟ ᱵᱟᱱ ᱜᱮ ᱴᱷᱤᱠ ᱜᱮᱭᱟ ᱵᱟᱝ᱾ ᱦᱟᱨᱟᱯᱟ ᱜᱟᱹᱟᱹᱨᱰᱤ ᱛᱮᱫᱚ ᱦᱟᱱᱮ ᱵᱟᱹᱲᱤᱡᱚᱜ ᱠᱟᱱᱟ ᱞᱟᱭᱚᱝ ᱫᱤᱱ ᱫᱷᱩᱵ ᱵᱮᱥᱤᱜ ᱠᱟᱱᱟ ᱠᱚ ᱡᱟᱥ
ᱪᱷᱤᱠᱟᱹᱭᱟᱢ ᱟᱫᱚ ᱪᱤᱠᱟᱭᱟᱢ ᱡᱷᱚᱛᱚ ᱦᱚᱲ ᱜᱮ ᱚᱱᱟ ᱠᱚ ᱠᱩᱥᱤᱭᱟᱜ ᱠᱟᱱ ᱫᱚ ᱦᱮᱸᱥᱮ᱾ ᱛᱚ ᱠᱤᱪᱷᱩ ᱮᱦᱳᱢᱟᱱᱮ
ᱠᱚ ᱵᱟᱹᱲᱤᱡᱚᱜ ᱵᱟᱹᱲᱤᱡ ᱪᱟᱞᱟᱜ
ᱪᱤᱠᱟᱹᱭᱟᱢ ᱢᱮᱱ ᱢᱮ ᱾ ᱪᱟᱹᱞᱩᱭ ᱫᱟᱠᱚ ᱟᱫᱚ ᱚᱱᱟ ᱠᱚᱜᱮ ᱛᱚ ᱚᱠᱚᱭ ᱫᱚ ᱞᱟᱹᱭᱟᱭ ᱪᱮᱫ? ᱞᱟᱹᱭ ᱠᱷᱟᱱ ᱡᱷᱚᱛᱚ ᱦᱚᱲ ᱢᱤᱫ ᱥᱟᱶᱛᱮ ᱞᱟᱹᱭ ᱞᱮᱠᱷᱟᱱ ᱜᱟᱱᱚᱜᱼᱟ ᱟᱨ ᱮᱠᱞᱟ ᱮᱠᱞᱟ ᱫᱚ ᱪᱮᱫ ᱫᱚ ᱦᱳᱭ ᱥᱮ ᱪᱮᱫ ᱮᱢ ᱞᱟᱹᱭᱟ?
ᱮᱠᱞᱟ ᱫᱚ ᱪᱮᱢ ᱮᱢ ᱞᱟᱹᱭᱟ?
ᱦᱩᱸᱻ
ᱫᱚᱢᱮ ᱜᱮ ᱱᱚᱜᱼᱚᱭ ᱥᱟᱨ ᱠᱚᱵᱚᱱ ᱞᱟᱜᱟᱣᱟᱜ ᱠᱟᱱᱟ᱾
ᱦᱩᱸ ᱦᱟᱥᱟ ᱠᱚᱜᱮ ᱵᱟᱹᱲᱤᱡᱚᱜ ᱠᱟᱱᱟ ᱦᱮᱸᱥᱮ ᱾
ᱦᱟᱥᱟ ᱵᱟᱹᱲᱤᱡᱚᱜ ᱠᱟᱱᱟ ᱪᱮᱬᱮ
ᱦᱩᱸ
ᱞᱟᱦᱟᱛᱮ ᱪᱮᱫ ᱞᱮᱠᱟ ᱦᱮᱸᱥᱮ ᱞᱟᱦᱟᱛᱮ ᱪᱮᱫ ᱞᱮᱠᱟ ᱤᱭᱟᱹ ᱦᱩᱭ ᱠᱚᱜᱼᱟ ᱛᱚᱠᱷᱚᱱ ᱱᱚᱝᱠᱟ ᱫᱚ ᱵᱟᱝ ᱦᱩᱭᱩᱜ ᱠᱟᱱᱟ ᱦᱮᱸᱥᱮ
ᱦᱮᱸ ᱟᱨ ᱞᱟᱦᱟ ᱛᱮᱫᱚ ᱜᱩᱨᱤᱡ ᱵᱷᱚᱨᱥᱟ ᱜᱮ ᱜᱩᱨᱤᱡ ᱵᱷᱚᱨᱥᱟ ᱵᱷᱚᱨᱥᱟ ᱜᱮ ᱟᱯᱮ ᱨᱮᱱ ᱛᱟᱦᱚᱞᱮ ᱛᱤᱱᱟᱹᱜ ᱜᱟᱱ‌ ᱜᱟᱹᱭ, ᱠᱟᱰᱟ, ᱰᱟᱹᱟᱝᱨᱤ ᱢᱮᱱᱟᱜᱼᱟ
ᱰᱟᱝᱨᱤ ᱛᱚ ᱞᱟᱦᱟ ᱛᱮᱠᱚ ᱛᱟᱦᱮᱸ ᱠᱟᱱᱟ ᱱᱤᱛᱚᱜ ᱫᱚ ᱫᱚ ᱵᱟᱹᱱᱩᱜ ᱠᱚᱣᱟ ᱟᱫᱚ ᱚᱲᱟᱜ ᱨᱮ ᱚᱱᱠᱟ ᱢᱟᱱᱮ ᱡᱚᱛᱚ ᱠᱟᱹᱢᱤᱭᱟᱠᱚ ᱛᱚ ᱚᱲᱟᱜ ᱠᱚᱨᱮ ᱦᱮᱸᱥᱮ ᱟᱫᱚ ᱚᱱᱟ ᱦᱚᱛᱮᱡ ᱛᱮ ᱟᱞᱮ ᱥᱮᱫ ᱫᱚ ᱛᱮᱢᱚᱱ ᱰᱟᱹᱝᱨᱤ ᱡᱮ ᱦᱟᱱᱮ ᱟᱛᱤᱧ ᱠᱚᱣᱟᱢ ᱦᱮᱸ ᱥᱮ ᱰᱟᱹᱦᱤ ᱥᱮᱫ ᱮᱢ ᱤᱫᱤ ᱠᱚᱣᱟ ᱚᱱᱠᱟᱱ ᱡᱟᱭᱜᱟ ᱦᱚᱸ ᱵᱟᱹᱱᱩᱜ ᱛᱟᱞᱮᱭᱟ ᱥᱮ ᱦᱮᱸ ᱚᱱᱟ ᱦᱚᱛᱮᱛᱮ ᱟᱫᱚ ᱰᱟᱹᱝᱨᱤ ᱢᱮᱨᱚᱢ ᱠᱚᱫᱚ ᱚᱱᱠᱟ ᱢᱤᱫᱴᱟᱝ ᱵᱟᱨᱭᱟ ᱠᱟ ᱠᱟᱛᱮᱫ ᱢᱮᱱᱟᱜ ᱠᱚ ᱛᱟᱞᱮᱭᱟ ᱡᱟᱹᱥᱛᱤ ᱫᱚ ᱵᱟᱹᱱᱩᱜ ᱠᱚᱣᱟ
ᱟᱨ ᱚᱠᱚᱭ ᱵᱟᱜᱟᱣ ᱦᱚᱸ ᱚᱠᱚᱭ ᱵᱟᱜᱟᱣ ᱠᱚᱣᱟᱭ
ᱦᱮᱸ ᱚᱱᱟ ᱜᱮᱠᱚ ᱢᱮᱱ ᱫᱟᱠᱚ ᱡᱮ ᱡᱷᱚᱛᱚ ᱦᱚᱲ ᱠᱟᱹᱢᱤ ᱛᱚ ᱵᱟᱭᱨᱮ ᱠᱚ ᱠᱟᱹᱢᱤ ᱠᱚᱠᱚ ᱪᱟᱜᱼᱟ ᱦᱮᱸᱥᱮ ᱟᱫᱚ ᱚᱱᱟ ᱦᱚᱛᱮᱡ ᱛᱮ ᱟᱫᱚ ᱢᱟᱱᱮ ᱚᱱᱟ ᱰᱟᱹᱝᱨᱤ ᱢᱮᱨᱚᱢ ᱛᱟᱦᱮᱸ ᱠᱚᱨᱛᱮ ᱜᱮᱞᱮ ᱛᱚ ᱚᱱᱟ ᱛᱟᱭᱚᱢ ᱨᱮᱜᱮ ᱢᱤᱫ ᱦᱚᱲ ᱫᱚ ᱦᱮᱸᱥᱮ ᱟᱫᱚ ᱢᱮᱱᱫᱟ ᱮᱠᱷᱚᱱ ᱫᱚ ᱠᱟᱹᱢᱤ ᱦᱟᱛᱟᱲᱟ ᱠᱚ ᱟᱨᱠᱤ ᱡᱚᱠᱷᱚᱱ ᱵᱚᱭᱚᱥ ᱠᱚ ᱵᱟᱹᱲᱛᱤᱜᱼᱟ ᱟᱨ ᱱᱟᱥᱮᱱᱟᱜ ᱦᱮᱸᱥᱮ ᱛᱚᱠᱷᱚᱱ ᱫᱚ ᱠᱟᱹᱢᱤ ᱦᱚᱸ ᱡᱳᱨ ᱜᱮ ᱵᱩᱡᱷᱟᱹᱜᱼᱟ ᱛᱚᱠᱷᱚᱱ ᱦᱟᱸᱜ ᱰᱟᱹᱝᱨᱤ, ᱢᱮᱨᱚᱢ, ᱥᱩᱠᱨᱤ, ᱥᱤᱢ ᱦᱮᱸᱥᱮ ᱩᱱᱠᱩ ᱫᱚ ᱚᱱᱟ ᱠᱚ ᱚᱱᱟ
ᱤᱧ ᱢᱮᱱᱫᱟ ᱱᱮᱛᱟᱨ ᱦᱟᱛᱚᱢ ᱫᱚ ᱵᱟᱭ ᱠᱟᱹᱢᱤ ᱮᱫᱟ? ᱫᱟᱲᱮᱭᱟᱜ ᱜᱮᱭᱟ ᱦᱟᱛᱚᱢ ᱫᱚ ᱵᱟᱭ ᱠᱟᱹᱢᱤ ᱫᱟᱲᱮᱭᱟᱜ ᱜᱮᱭᱟ? ᱰᱟᱝᱨᱤ ᱠᱚ ᱵᱟᱭ ᱜᱩᱯᱤ ᱠᱚᱜᱮᱭᱟ?
ᱟᱫᱚ ᱩᱱᱤ ᱫᱚ ᱰᱟᱹᱝᱨᱤ ᱫᱚ ᱵᱟᱭ ᱜᱩᱯᱤ ᱠᱚᱣᱟ ᱩᱱᱤ ᱫᱚ ᱤᱭᱟᱹᱭᱟᱭ ᱠᱟᱱᱛᱷᱟ ᱠᱚ
ᱵᱚᱭᱮᱥ ᱦᱚ ᱦᱚᱭ ᱠᱟᱱᱟ
ᱟᱨ ᱜᱤᱫᱽᱨᱟᱹ ᱠᱚ ᱢᱟᱱᱮ ᱢᱮᱱᱟᱜ ᱠᱚᱣᱟ ᱛᱚ ᱠᱟᱹᱴᱤᱡ ᱠᱟᱹᱴᱤᱡ ᱜᱤᱫᱽᱨᱟᱹ ᱠᱚ ᱩᱱᱠᱩ ᱧᱮᱞ ᱵᱟᱲᱟ ᱠᱚᱣᱟᱭ ᱱᱟᱥᱮᱱᱟᱜ ᱟᱨ
ᱚᱱᱟ ᱠᱚᱴᱷᱮ ᱟᱨ ᱵᱚᱭᱮᱥ ᱦᱚ ᱵᱚᱭᱮᱥ ᱦᱚ ᱦᱩᱭ ᱠᱟᱱᱟ ᱩᱱᱠᱩ ᱯᱮᱪᱷᱚᱱ ᱨᱮᱦᱚᱸ ᱛᱚ ᱫᱟᱹᱲᱟᱜ ᱦᱩᱭᱩᱜᱼᱟ ᱫᱟᱹᱲ ᱦᱩᱭᱩᱜ
ᱟᱨ ᱟᱞᱮ ᱥᱮᱫ ᱢᱟ ᱟᱞᱮ ᱥᱮᱫ ᱫᱚ ᱚᱱᱠᱟ ᱟᱹᱛᱤᱧ ᱦᱚᱸ ᱵᱟᱝ ᱵᱟᱹᱱᱩᱜᱼᱟ ᱢᱮᱨᱚᱢ ᱰᱟᱹᱝᱨᱤ ᱡᱮᱢ ᱟᱹᱛᱤᱧ ᱠᱚᱣᱟ ᱦᱮᱸᱥᱮ ᱚᱱᱠᱟᱱ ᱡᱟᱭᱜᱟ ᱦᱚᱸ ᱵᱟᱹᱱᱩᱜᱼᱟ᱾ ᱚᱱᱠᱟᱱ ᱡᱟᱭᱜᱟ ᱵᱟᱹᱱᱩᱜᱼᱟ ᱚᱱᱟ ᱦᱚᱛᱮᱛᱮ ᱵᱟᱞᱮ ᱤᱭᱟᱹ ᱠᱚᱣᱟ ᱥᱩᱠᱨᱤ ᱛᱟᱹᱣ ᱨᱮᱦᱚ ᱞᱮ ᱥᱩᱠᱨᱤ ᱮᱱᱛᱮ ᱨᱮᱦᱚᱸ ᱤᱭᱟᱹ ᱥᱩᱠᱨᱤ ᱮᱱᱛᱮᱞᱚ ᱨᱮ
ᱢᱮᱱ ᱫᱤᱱ ᱟᱵᱟᱵᱩᱛᱤ ᱜᱚᱡ ᱞᱮᱫᱮᱭᱟ
ᱵᱟᱝ ᱥᱩᱠᱨᱤ ᱵᱩᱥᱟᱹᱜ ᱜᱮᱭᱟᱭ ᱛᱚᱠᱷᱚᱱ ᱱᱚᱜᱚᱭ ᱠᱤᱪᱷᱩ ᱫᱤᱱ ᱞᱟᱦᱟ ᱜᱮᱞᱮ ᱦᱟᱛᱟᱣ ᱠᱮᱫᱮᱭᱟ ᱟᱨ ᱛᱚᱠᱷᱚᱱ ᱚᱱᱟ ᱦᱚᱛᱮᱡ ᱛᱮ ᱟᱹᱣᱨᱤ ᱢᱟᱨᱟᱝᱚᱜ ᱟᱭ ᱡᱚᱠᱷᱚᱱ ᱢᱟᱨᱟᱝᱚᱜᱼᱟ ᱛᱚᱠᱷᱚᱱ ᱦᱟᱸᱜ ᱥᱟᱠᱨᱟᱛ ᱠᱚᱛᱮ
ᱚᱱᱮ ᱡᱤᱞ ᱮᱢ ᱛᱤᱨᱮ ᱡᱤᱞ ᱮᱢ ᱟᱹᱜᱩᱭ ᱛᱟᱵᱚᱱᱟ?
ᱥᱟᱠᱨᱟᱛ ᱨᱮᱫᱚ ᱪᱟᱞᱟᱜ ᱦᱩᱭᱩᱜᱼᱟ ᱾ ᱪᱟᱞᱟᱜ ᱦᱩᱭᱩᱜᱼᱟ ᱚᱲᱟᱜ ᱛᱮ ᱯᱤᱴᱷᱟᱹ ᱡᱚᱢ ᱫᱚ ᱥᱟᱠᱨᱟᱛ ᱠᱚᱨᱮ ᱫᱚ ᱪᱟᱞᱟᱣ ᱫᱚ ᱞᱟᱹᱠᱛᱤᱜ ᱠᱟᱱᱟ ᱥᱮ ᱢᱟᱨᱟᱝ ᱯᱟᱛ ᱛᱟ ᱠᱟᱱᱟ ᱚᱱᱟᱜᱮ ᱢᱮᱱ ᱫᱚᱠᱚ
ᱟᱧ ᱢᱟ ᱦᱟᱸᱰᱮ ᱦᱟᱸᱜ ᱤᱧ ᱪᱟᱞᱟᱜᱼᱟ ᱟᱞᱮ ᱟᱞᱮ ᱴᱷᱮᱱ ᱤᱧ ᱪᱟᱞᱟᱜᱼᱟ ᱢᱤᱫ ᱥᱟᱶ ᱛᱮᱫᱚ ᱡᱚᱢ ᱵᱟᱝ ᱦᱩᱭᱩᱜᱼᱟ ᱢᱤᱫ ᱫᱤᱱ ᱫᱚ ᱢᱤᱫ ᱥᱟᱶ ᱛᱮᱜᱮ ᱵᱚᱱ ᱡᱚᱢᱟ
ᱵᱟᱝ ᱚᱲᱟᱜ ᱫᱚ ᱪᱟᱞᱟᱣ ᱫᱚ ᱞᱟᱹᱠᱛᱤᱜ ᱠᱟᱱᱟ ᱱᱚᱣᱟ ᱠᱚᱨᱮ ᱫᱚ ᱦᱮᱸ ᱱᱚᱱᱛᱮ ᱨᱮᱫᱚ ᱟᱹᱜᱩ ᱦᱩᱭᱩᱜᱼᱟ ᱱᱚᱱᱛᱮ ᱨᱮᱫᱚ ᱪᱟᱯ ᱱᱚᱱᱛᱮ ᱫᱚ ᱟᱹᱜᱩ ᱦᱩᱭᱩᱜᱼᱟ ᱟᱜᱮ ᱚᱲᱟᱜ ᱵᱚᱱ ᱪᱟᱞᱟᱜᱼᱟ ᱦᱮ ᱥᱮ ᱚᱲᱟᱜ ᱠᱷᱚᱱ ᱡᱮ ᱦᱤᱞᱳᱜ ᱵᱚᱱ ᱨᱩᱣᱟᱹᱲ ᱦᱤᱡᱩᱜᱼᱟ ᱢᱤᱫ ᱥᱟᱶ ᱛᱮᱵᱚᱱ ᱦᱤᱡᱩᱜ ᱦᱤᱡᱩᱜᱼᱟ ᱦᱮᱸ ᱟᱨ ᱛᱚᱠᱷᱚᱱ ᱱᱚᱱᱛᱮ ᱨᱮᱵᱚᱱ ᱡᱚᱢᱟ ᱥᱮ ᱪᱮᱫ ᱮᱢ ᱢᱮᱱᱫᱟ ᱟᱢ
ᱴᱷᱤᱠ ᱜᱮᱭᱟ ᱛᱟᱦᱚᱞᱮ ᱱᱤᱛᱚᱜ ᱫᱚ ᱦᱮᱸ
ᱦᱮᱸ ᱴᱷᱤᱠ ᱜᱮᱭᱟ ᱛᱟᱦᱚᱞᱮ ᱢᱟ